ᱦᱟᱞᱳ᱾
ᱦᱩᱸ ᱟᱧᱡᱚᱢ ᱫᱟᱵᱤᱱ᱾
ᱦᱮᱸ ᱡᱚᱦᱟᱨ ᱜᱮ᱾
ᱱᱟᱯᱟᱭ ᱵᱟᱲᱟ ᱜᱮ ᱛᱚ?
ᱱᱟᱯᱟᱭ ᱜᱮᱭᱟ ᱵᱤᱱ, ᱦᱮᱸ ᱱᱟᱯᱟᱭ ᱜᱮ᱾ ᱚᱲᱟᱜ ᱠᱚᱨᱮ ᱦᱚᱸ ᱱᱟᱯᱟᱭ ᱜᱮᱭᱟ ᱠᱚ᱾
ᱞᱟᱹᱭ ᱫᱟᱹᱞᱤᱧ‌ ᱯᱮ‌ᱜᱮ ᱪᱮᱜ ᱞᱮᱠᱟ‌ ᱚᱣᱟᱜ ᱠᱚᱨᱮ?
ᱦᱩᱸ ᱚᱲᱟᱜ ᱠᱚᱨᱮ ᱦᱚᱸ ᱠᱚ ᱱᱟᱯᱟᱭ ᱵᱟᱲᱟ ᱜᱮᱭᱟ ᱱᱤᱭᱟᱹ ᱜᱷᱟᱹᱲᱤᱡ ᱫᱚ᱾ ᱟᱫᱚ ᱱᱤᱭᱟᱹ ᱜᱷᱟᱹᱲᱤᱡ ᱫᱚ ᱱᱟ ᱠᱷᱟᱱ ᱟᱯᱮ ᱥᱮᱜ ᱫᱚ ᱪᱮᱜ ᱠᱟ ᱫᱟᱜ ᱡᱟᱹᱲᱤ ᱭᱮᱜ-ᱟᱭ?
ᱟᱯᱮ ᱥᱮᱡ ᱜᱮ ᱪᱮᱫ ᱞᱮᱠᱟ ᱫᱟᱜ ᱡᱟᱲᱤᱭ ᱫᱟᱭ ᱥᱮ ᱵᱟᱝ?
ᱚᱜ ᱟᱰᱤ ᱡᱟᱥᱛᱤ ᱜᱮ ᱱᱚᱛᱮ ᱫᱚ ᱟᱞᱮ ᱥᱮᱜ ᱫᱚ ᱱᱟ ᱠᱷᱟᱱᱮ ᱫᱟᱜ ᱡᱟᱹᱲᱤᱭᱮᱜ-ᱟ᱾ ᱛᱚ ᱱᱚᱜ-ᱚᱭᱼᱼ ᱱᱟ ᱠᱷᱟᱱ ᱵᱟᱨ ᱥᱤᱧ ᱯᱮ ᱢᱟᱦᱟᱸ ᱦᱚᱸᱼᱼ ᱟᱵᱟᱨ ᱦᱚᱸᱜ-ᱚᱭ ᱛᱮᱦᱮᱧ ᱦᱚᱸ ᱥᱟᱨᱟ ᱫᱤᱱ ᱜᱮ ᱫᱟᱜᱮᱜ-ᱟᱭ᱾ ᱵᱷᱳᱨ ᱵᱮᱞᱟ ᱠᱷᱚᱱᱟᱜ ᱱᱤᱛᱚᱜ ᱦᱚᱸᱭ ᱫᱟᱜᱮᱜ-ᱟ ᱯᱷᱚᱴᱚ ᱯᱷᱚᱴᱟ ᱡᱚᱨᱚ ᱭᱮᱜ-ᱟ ᱥᱮᱛᱟᱜ ᱫᱚ ᱟᱨ ᱡᱟᱹᱥᱛᱤ ᱫᱟᱭ ᱱᱤᱛᱚᱜ ᱫᱚ᱾ ᱱᱮ ᱠᱚᱢ ᱟᱠᱟ᱾ ᱦᱩᱸ᱾
ᱛᱟᱦᱚᱞᱮ ᱪᱟᱥᱼᱵᱟᱥ ᱫᱚ ᱛᱤ ᱥᱟᱺᱜᱤᱧ ᱠᱮᱫᱟ ᱯᱮ?
ᱟᱫᱚ ᱩᱸ ᱪᱟᱥᱼᱵᱟᱥ ᱫᱚ ᱱᱟᱠᱷᱟᱱ ᱱᱚᱜ-ᱚᱭ ᱫᱟᱜᱼᱼ ᱫᱟᱜ ᱠᱚ ᱵᱟᱹᱛ ᱠᱚᱨᱮ ᱟᱰᱤ ᱡᱟᱥᱛᱤ ᱫᱟᱜ ᱟᱠᱟᱜ ᱛᱮ ᱛᱚᱸᱵᱟ ᱵᱟᱲᱟᱣ ᱠᱟᱱᱟ ᱛᱚ ᱚᱱᱟ ᱠᱷᱟᱹᱛᱤᱨ ᱛᱮ ᱱᱟᱠᱷᱟᱱᱼᱼ ᱪᱟᱥ ᱠᱚᱫᱚ ᱵᱚᱱᱫᱚ ᱢᱮᱱᱟᱜ-ᱟ ᱱᱟᱠᱷᱟᱱ ᱱᱚᱣᱟ ᱠᱚ ᱠᱟᱹᱴᱤᱡ ᱠᱚᱢ ᱞᱮᱱᱠᱷᱟᱱᱼᱼ ᱛᱚᱠᱷᱚᱱ ᱫᱚ ᱟᱨᱦᱚᱸ ᱵᱟᱹᱛ ᱠᱟᱹᱢᱤ ᱥᱮᱜ ᱵᱟᱹᱛ ᱠᱟᱹᱢᱤ ᱞᱟᱦᱟ ᱦᱩᱭᱩᱜ-ᱟ᱾
ᱟ ᱛᱤᱱ ᱫᱷᱟᱣ ᱯᱮ ᱪᱟᱥ ᱜᱮᱭᱟ ᱟᱯᱮ ᱥᱮᱜ ᱫᱚ ᱚᱱᱛᱮ ᱫᱚ?
ᱟᱞᱮ ᱥᱮᱜ ᱫᱚ ᱱᱟᱠᱷᱟᱱ ᱵᱟᱨ ᱫᱷᱟᱣ ᱜᱮᱞᱮ‌ ᱪᱟᱥᱟ ᱟᱸᱻᱜ ᱦᱩᱲᱩ ᱫᱚ ᱱᱚᱜᱼᱼ ᱚᱸᱭ ᱱᱚᱜ-ᱚᱭ ᱵᱚᱨᱥᱟ ᱥᱩᱢᱟᱹᱭ ᱟᱵᱟᱨ ᱮᱸᱫ ᱫᱷᱚᱨᱚᱱ ᱥᱚᱢ ᱫᱷᱚᱨᱚᱱ ᱦᱩᱲᱩ᱾
ᱟᱪᱪᱷᱟ ᱟᱪᱷᱟ᱾ ᱟᱞᱮ ᱥᱮᱜ ᱦᱚᱸ ᱵᱟᱨ ᱫᱷᱟᱣ ᱠᱚ ᱪᱟᱥ ᱜᱮᱭᱟ ᱪᱟᱥ ᱫᱚ᱾
ᱦᱮᱸ ᱦᱮᱸ᱾
ᱟ ᱥᱩᱵᱽᱡᱤ ᱚᱱᱛᱮ ᱪᱟᱥ ᱜᱮᱭᱟ ᱯᱮ ᱥᱮ ᱵᱟ ᱥᱚᱵᱽᱡᱤ ᱠᱚ?
ᱜᱚᱝᱠᱮ ᱥᱚᱵᱽᱡᱤ ᱠᱚᱫᱚᱼᱼ ᱩᱸ ᱪᱟᱥ ᱜᱮᱭᱟ ᱞᱮ ᱱᱟᱠᱷᱟᱱ ᱱᱤᱭᱟᱹ ᱥᱩᱢᱩᱝ ᱱᱤᱭᱟᱹ ᱜᱷᱟᱹᱲᱤᱡ ᱫᱚ ᱱᱟᱠᱷᱟᱱᱼᱼ ᱩᱛᱩ ᱥᱩᱢᱩᱝ ᱞᱟᱹᱜᱤᱜ ᱜᱮᱞᱮ ᱨᱚᱦᱚᱭ ᱠᱟᱜ-ᱟ ᱥᱚᱵᱽᱡᱤ ᱠᱚᱫᱚ ᱥᱚᱵᱽᱡᱤ ᱠᱚ ᱢᱚᱫᱽᱫᱷᱮ ᱨᱮᱫᱚᱼᱼ ᱱᱚᱣᱟ ᱮ ᱠᱩᱸᱱᱫᱽᱨᱤ ᱢᱮᱱᱟᱜ-ᱟ ᱡᱷᱤᱸᱜᱟᱹ ᱵᱚᱨᱵᱚᱴᱤ ᱟᱸᱜᱼᱼ ᱰᱤ ᱵᱮᱸᱜᱟᱲ ᱦᱚᱸᱜ ᱱᱟ ᱠᱚᱞᱮ ᱪᱟᱥ ᱠᱟᱜ-ᱟ᱾ ᱟᱫᱚ ᱱᱚᱣᱟ ᱫᱚ ᱱᱟᱠᱷᱟᱱ ᱩᱛᱩ ᱡᱚᱢ ᱥᱩᱢᱩᱝ ᱜᱮ᱾ ᱟᱨ ᱱᱚᱣᱟᱼᱼ ᱥᱚᱵᱽᱡᱤ ᱠᱚᱞᱮ ᱨᱚᱦᱚᱭ ᱠᱟᱜ ᱛᱮ ᱤᱱᱟᱹ ᱠᱷᱟᱱ ᱩᱛᱩ ᱠᱚᱨᱮ ᱱᱟᱜ ᱫᱚ ᱚᱜᱠᱟ ᱟᱱᱟᱴ ᱠᱚᱫᱚ ᱵᱟᱝ ᱦᱩᱭᱩᱜ ᱠᱟᱱᱟ᱾ ᱛᱚᱜ ᱡᱟ ᱱᱤᱭᱟᱹ ᱥᱚᱢᱚᱭ ᱨᱮ ᱥᱚᱵᱽᱡᱤ ᱨᱮᱱᱟᱜ ᱫᱟᱢ ᱢᱮᱱᱟᱜ-ᱟ ᱛᱚᱼᱼ
ᱦᱩᱸ᱾
ᱨᱚᱦᱚᱭ ᱦᱚᱸ ᱚᱲᱟᱜ ᱠᱚᱨᱮ ᱱᱚᱝᱠᱟ ᱨᱚ ᱦᱳᱭ ᱦᱩᱭ ᱵᱟᱲᱜᱮ ᱠᱚᱨᱮ ᱨᱚᱦᱚᱭ ᱦᱩᱭ ᱠᱟᱱ ᱠᱷᱟᱱ ᱠᱷᱟᱹᱛᱤᱨ ᱢᱟᱱᱮ ᱟᱹᱰᱤ ᱜᱮ ᱥᱩᱵᱤᱫᱷᱟ ᱥᱚᱵᱽᱡᱤ ᱠᱚᱨᱮᱱᱟᱜ ᱫᱚ ᱡᱚᱢ ᱠᱚᱨᱮᱱᱟᱜ᱾
ᱦᱩᱸ
ᱱᱚᱣᱟ ᱪᱤᱱᱛᱟᱹ ᱵᱟᱝ ᱛᱟᱦᱮᱱ ᱠᱟᱱᱟ ᱡᱮ ᱜᱟᱯᱟ ᱪᱮᱫ ᱪᱚ ᱩᱛᱩ ᱦᱩᱭᱩᱜᱼᱟ ᱥᱮ ᱢᱮᱭᱟᱝ ᱪᱮᱫ ᱩᱛᱩ ᱦᱩᱭᱩᱜᱼᱟ᱾
ᱦᱩᱸ
ᱵᱟᱹᱫᱽ ᱠᱚ ᱵᱟᱹᱫᱽ ᱥᱮᱱ ᱠᱟᱛᱮᱫ ᱜᱚᱫ ᱟᱹᱜᱩ ᱠᱟᱛᱮᱜ ᱜᱮ ᱱᱟᱠᱷᱟᱱ ᱦᱟᱱᱟ ᱱᱟᱣᱟ ᱥᱚᱵᱽᱡᱤ ᱠᱚ ᱩᱛᱩ ᱦᱩᱭᱩᱜ ᱠᱟᱱᱟ᱾ ᱟᱨ ᱵᱟᱝᱠᱷᱟᱱ ᱠᱟᱹᱴᱤᱡ ᱢᱟᱴᱤᱱ ᱪᱤᱱ ᱛᱟᱹ ᱨᱮᱱᱟᱜ ᱛᱟᱸᱦᱮ ᱠᱟᱱᱟ ᱥᱮ ᱥᱚᱵᱽᱡᱤ ᱠᱚ ᱡᱚᱠᱷᱚᱱ ᱪᱟᱥ ᱵᱟᱝ, ᱡᱩ ᱵᱟᱝ ᱛᱟᱸᱦᱮ ᱠᱚᱜᱼᱟ᱾
ᱛᱟᱦᱞᱮ ᱟᱯᱮ ᱥᱮᱫ ᱵᱩᱨᱩ ᱠᱚ ᱢᱮᱱᱟᱜ ᱟᱥᱮ ᱵᱟᱱᱩᱜᱼᱟ ᱵᱩᱨᱩ ᱠᱚᱫᱚ?
ᱵᱟᱝᱟ ᱟᱞᱮ ᱥᱮᱫ ᱫᱚ ᱱᱟᱠᱷᱟᱱ ᱵᱩᱨᱩ ᱠᱚᱫᱚ ᱵᱟᱹᱱᱩᱜᱼᱟ᱾ ᱛᱚ ᱚᱱᱠᱟ ᱥᱚᱢᱟᱱ ᱡᱟᱭᱜᱟ ᱠᱟᱱᱟ᱾ ᱵᱤᱨ ᱠᱚᱫᱚ ᱢᱮᱱᱟᱜᱼᱟ ᱚᱱᱠᱟ ᱵᱩᱨᱩ ᱰᱩᱜᱽᱨᱤ ᱠᱚᱫᱚ ᱚᱱᱠᱟᱱ ᱡᱟᱭᱜᱟ ᱠᱚᱫᱚ ᱵᱟᱹᱱᱩᱜᱼᱟ᱾
ᱟᱫᱚ ᱟᱯᱮ ᱥᱮᱫ ᱫᱚ ᱱᱟᱠᱷᱟᱱ ᱱᱟ ᱪᱮᱫ ᱠᱟᱱ ᱥᱚᱢᱚᱛᱚᱞ ᱡᱟᱭᱜᱟ ᱠᱟᱱᱟ ᱥᱮ ᱱᱚᱝᱠᱟ ᱵᱩᱨᱩ ᱠᱚ ᱢᱮᱱᱟᱜᱼᱟ?
ᱦᱮᱸ ᱟᱞᱮ ᱫᱚ ᱵᱩᱨᱩ ᱠᱚᱫᱚ ᱵᱟᱱᱩᱜᱼᱟ ᱟᱞᱮ ᱫᱚ ᱵᱤᱨ ᱢᱮᱱᱟᱜ-ᱟ ᱟᱞᱮ ᱫᱚ᱾
ᱚ ᱟᱪᱪᱷᱟ ᱛᱟᱦᱞᱮ ᱪᱮᱫ ᱵᱤᱨ ᱢᱮᱱᱟᱜᱼᱟ ᱚᱸᱰᱮ ᱫᱚ, ᱟᱸ ᱟᱯᱮ ᱥᱮᱫ ᱫᱚ ᱪᱮᱫ ᱵᱤᱨ ᱠᱚ ᱢᱮᱱᱟᱜᱼᱟ?
ᱩᱸ ᱤᱭᱟᱹ ᱟᱠᱟᱥᱯᱟᱱᱤ ᱯᱚᱴᱟᱥ ᱫᱟᱨᱮ ᱚᱱᱟ ᱠᱚᱜᱮ ᱵᱤᱨ ᱫᱚ ᱟᱞᱮᱭᱟᱜ ᱫᱚ ᱮᱴᱟᱜ ᱠᱤᱪᱷᱩ ᱫᱚ ᱵᱟᱹᱪᱩᱜᱼᱟ ᱚᱝᱠᱟ ᱼᱼ
ᱛᱚ
ᱥᱟᱨᱡᱟᱢ ᱵᱤᱨ ᱫᱚ ᱵᱟᱝ ᱠᱟᱱ ᱛᱟᱞᱮᱭᱟ᱾
ᱚ
ᱛᱟᱦᱞᱮ ᱵᱩᱨᱩ ᱵᱚᱸᱜᱟ ᱵᱤᱱ ᱪᱟᱞᱟᱣ ᱵᱟᱲᱟ ᱞᱮᱱᱟ ᱥᱮᱵᱟᱝ ᱫᱚ ᱵᱟᱝ?
ᱟᱫᱚ ᱩᱸᱦ ᱩᱸ ᱟᱹᱰᱤ ᱞᱟᱦᱟᱛᱮ ᱪᱟᱞᱟᱣ ᱦᱩᱭ ᱞᱮᱱᱟ ᱟᱫᱚ ᱵᱟᱝ ᱪᱟᱞᱟᱣ ᱦᱩᱭ ᱠᱟᱱᱟ᱾ ᱟᱫᱚ ᱧᱮᱞ ᱫᱚ ᱦᱩᱭ ᱠᱟᱱᱟ ᱤᱱᱟᱹ ᱠᱷᱟᱱ ᱵᱩᱨᱩ ᱵᱚᱸᱜᱟ ᱟᱫᱚ, ᱟᱫᱚ
ᱟᱪᱪᱷᱟ ᱵᱩᱨᱩ ᱵᱚᱸᱜᱟ ᱵᱤᱱ ᱪᱟᱞᱟᱣ ᱞᱮᱱᱟ ᱯᱩᱡᱟᱹ ᱠᱚᱵᱤᱱ ᱧᱮᱞ ᱞᱮᱫᱟ ᱥᱮ ᱵᱟᱝ ᱛᱟᱦᱞᱮ?
ᱟᱫᱚ ᱤᱱᱟᱹ ᱠᱷᱟᱱ ᱟᱹᱞᱤᱧ ᱫᱚ ᱟᱹᱰᱤ ᱢᱟᱲᱟᱝ ᱛᱮᱞᱤᱧ ᱪᱟᱞᱟᱣ ᱞᱮᱱ ᱛᱟᱦᱮᱸᱜᱼᱟ᱾ ᱪᱷᱚ ᱥᱟᱛ ᱵᱚᱪᱷᱚᱨ ᱞᱟᱦᱟ ᱨᱮᱞᱤᱧ ᱪᱟᱞᱟᱣ ᱞᱮᱱ ᱛᱟᱦᱮᱸ ᱟᱫᱚ ᱚᱝᱠᱟ ᱵᱟᱝᱞᱤᱧ ᱪᱟᱞᱟᱣ ᱠᱟᱱᱟ ᱾ ᱤᱱᱟᱹ ᱠᱷᱟᱱ ᱟᱹᱵᱤᱱ ᱫᱚ ᱪᱟᱞᱟᱣ ᱠᱟᱱᱟ ᱵᱤᱱ ᱵᱩᱨᱩ ᱵᱚᱸᱜᱟ? ᱚ ᱵᱟᱝ ᱵᱤᱱ ᱪᱟᱞᱟᱣ ᱠᱟᱱᱟ᱾
ᱦᱩᱸ ᱟᱨ ᱠᱟᱹᱴᱤᱡ ᱵᱟᱨ ᱵᱚᱪᱷᱚᱨ ᱤᱧ ᱪᱟᱞᱟᱣ ᱞᱮᱱᱟ ᱟᱫᱚ ᱵᱟᱹᱞᱤᱧ ᱪᱟᱞᱟᱣ ᱠᱟᱱᱟ᱾
ᱚ ᱟᱪᱪᱷᱟ
ᱢᱚᱱᱮ ᱠᱚ ᱵᱟᱝ ᱠᱷᱟᱹᱛᱤᱨ ᱟᱫᱚ ᱵᱟᱹᱞᱤᱧ ᱪᱟᱞᱟᱣ ᱫᱟᱲᱮᱭ ᱠᱟᱣᱫᱟ ᱟᱞᱤᱧ ᱦᱚᱸ᱾
ᱚ
ᱟᱫᱚ ᱯᱟᱛᱟᱵᱤᱸᱫᱷᱟᱹ ᱵᱤᱱ ᱦᱮᱡ ᱵᱟᱲᱟᱣ-ᱟ ᱯᱟᱛᱟᱵᱤᱸᱫᱷᱟᱹ?
ᱵᱟᱝ-ᱟᱻ ᱵᱟᱝᱞᱤᱧ ᱪᱟᱞᱟᱣ ᱠᱟᱱᱟ᱾
ᱦᱩᱸ ᱦᱤᱡᱩᱜ ᱵᱤᱱ ᱛᱟᱞᱦᱮ᱾
ᱩᱸ ᱦᱮᱸ ᱪᱟᱞᱟᱣ ᱦᱩᱭᱩᱜᱼᱟ᱾ ᱟᱫᱚ ᱤᱱᱟᱹ ᱠᱷᱟᱱᱻ ᱚᱱᱟ ᱫᱚ ᱯᱟᱴᱟᱵᱤᱸᱫᱷᱟᱹ ᱨᱮᱫᱚ ᱱᱟ ᱠᱷᱟᱱ ᱪᱮᱫ ᱠᱚ ᱚᱸᱠᱟᱱᱟᱜ ᱡᱟᱦᱟᱱᱟᱜ ᱦᱟᱛᱟᱣ ᱛᱮᱱᱟᱜ ᱠᱚ ᱧᱟᱢᱚᱜ ᱠᱷᱟᱱ ᱠᱟᱹᱴᱤᱡ ᱵᱤᱱ ᱞᱟᱹᱭ ᱞᱮᱠᱷᱟᱱ ᱵᱮᱥ ᱠᱚᱜᱼᱟ? ᱧᱩᱛᱩᱢ ᱛᱚ ᱟᱹᱰᱤ ᱵᱚᱲᱚ ᱟᱹᱰᱤ ᱢᱟᱨᱟᱝ ᱯᱚᱨᱚᱵᱽ ᱠᱟᱱᱟ᱾
ᱦᱚᱸᱦᱚᱸ,
ᱛᱚ ᱪᱮᱫ ᱠᱚ ᱚᱸᱠᱟᱱᱟᱜ ᱠᱤᱨᱤᱧ ᱟᱹᱠᱷᱨᱤᱧ ᱠᱚ ᱧᱟᱢᱚᱜ ᱜᱮᱭᱟ?
ᱦᱮᱸ ᱟᱭᱢᱟ ᱨᱚᱠᱚᱢ ᱡᱤᱱᱤᱥ ᱜᱮ ᱧᱟᱢᱚᱜᱼᱟ ᱠᱤᱨᱤᱧ ᱛᱮᱫᱚ᱾ ᱨᱚᱠᱚᱢ ᱠᱚ ᱟᱜᱩᱭᱟ ᱮ ᱠᱤᱪᱷᱩ ᱡᱷᱚᱛᱚ ᱨᱚᱠᱚᱢ ᱜᱮ ᱧᱟᱢᱚᱜᱼᱟ᱾
ᱦᱮᱸ,
ᱯᱩ ᱛᱟᱭ ᱜᱮᱸᱫᱟᱜ ᱛᱷᱮᱠᱮ ᱡᱚᱛᱚ ᱛᱷᱮᱠᱮ ᱫᱟᱢ ᱵᱚᱞᱮ ᱡᱚᱛᱚ ᱨᱚᱠᱚᱢ ᱡᱤᱱᱤᱥ ᱚᱸᱰᱮ ᱫᱚᱠᱚ ᱟᱹᱜᱩᱭᱟ᱾ ᱩᱸ ᱚᱸᱰᱮ ᱯᱤᱴᱷᱟᱹ ᱛᱷᱮᱠᱮ ᱤᱭᱟᱹ ᱛᱷᱮᱠᱮ ᱡᱷᱚᱛᱚ ᱠᱤᱪᱩ ᱠᱚ ᱚᱸᱰᱮ ᱫᱚ᱾
ᱦᱮᱸ ᱦᱮᱸ,
ᱚ ᱟᱪᱪᱷᱟ,
ᱦᱤᱡᱩᱜ ᱵᱤᱱ ᱛᱟᱦᱚᱞᱮ
ᱦᱳᱭ ᱪᱟᱞᱟᱣ ᱛᱚ ᱦᱩᱭᱩᱜ-ᱟ᱾
ᱦᱩᱸ,
ᱪᱮᱫ ᱵᱤᱱ ᱞᱟᱹᱭᱮᱜ-ᱟ?
ᱞᱟᱹᱭ ᱫᱟᱞᱤᱧ ᱵᱟᱦᱟ ᱢᱟᱜ ᱢᱚᱲᱮ ᱠᱚ ᱫᱚ ᱦᱩᱭ ᱵᱟᱲᱟ ᱠᱟᱱᱟ ᱥᱮ ᱵᱟᱝ ᱟᱯᱮ ᱥᱮᱫ ᱫᱚ?
ᱦᱮᱸ ᱟᱞᱮᱥᱮᱫ ᱫᱚ ᱵᱟᱦᱟ ᱢᱟᱜ ᱢᱚᱬᱮ ᱠᱚᱫᱚ ᱦᱩᱭᱩᱜ ᱜᱮᱭᱟ᱾ ᱦᱮᱸ ᱦᱩᱭᱩᱜ ᱜᱮᱭᱟ ᱟᱞᱮᱥᱮᱫ ᱦᱚᱸ᱾
ᱵᱟᱦᱟ ᱵᱤᱞᱤ ᱞᱟᱹᱭ ᱵᱟᱦᱟᱜ ᱜᱮᱭᱟ᱾
ᱚ ᱟᱫᱚ ᱤᱱᱟᱹᱠᱷᱟᱱ
ᱜᱚᱴᱟ ᱫᱤᱥᱚᱢ ᱫᱚ ᱵᱟᱝ ᱢᱟ ᱛᱚ
ᱪᱮᱫ ᱵᱤᱱ ᱞᱟᱹᱭᱮᱜ-ᱟ ᱟᱫᱚ ᱟᱞᱤᱧ ᱫᱚ ᱱᱟᱹᱠᱷᱟᱱ ᱵᱟᱦᱟ ᱠᱚᱫᱚ ᱦᱩᱭᱩᱜ ᱜᱮᱭᱟ᱾ ᱮᱸᱰᱮᱠᱷᱟᱱ ᱚᱱᱠᱟ ᱵᱟᱦᱟ ᱠᱚᱨᱜ ᱫᱚ ᱱᱟᱹᱠᱷᱟᱱ ᱵᱟᱝᱞᱤᱧ ᱥᱩᱨ ᱵᱟᱲᱟ ᱠᱟᱱᱟ᱾ ᱛᱚᱠᱷᱚᱱ ᱟᱹᱞᱤᱧ ᱫᱚ ᱵᱟᱭᱨᱮ ᱱᱮᱜᱮ ᱵᱟᱭᱨᱮ ᱨᱮᱜᱮᱞᱤᱧ ᱛᱟᱦᱮᱱ ᱜᱮᱭᱟ᱾ ᱛᱚ ᱱᱚᱣᱟ ᱤᱫᱤ ᱠᱟᱛᱮᱫ ᱟᱹᱵᱤᱱ ᱠᱟᱹᱴᱤᱡ ᱵᱤᱱ ᱞᱟᱹᱭ ᱞᱮᱠᱷᱟᱱ ᱛᱚ ᱵᱷᱟᱹᱜᱤ ᱠᱚᱜ-ᱟ᱾
ᱟᱪᱪᱷᱟ ᱟᱞᱤᱧ ᱦᱚᱸ ᱦᱩᱞ ᱵᱟᱲᱟᱭᱟ ᱵᱟᱭᱨᱮ ᱨᱮᱜᱮ ᱞᱤᱧ ᱛᱟᱦᱮᱱ ᱜᱮᱭᱟ᱾
ᱦᱮᱸ ᱦᱮᱸ ᱞᱟᱹᱭ ᱵᱤᱱ᱾
ᱯᱮ ᱫᱤᱱ ᱦᱩᱭᱩᱜ ᱟᱛᱚ ᱩᱢ ᱢᱟᱦᱟ, ᱟᱨ ᱥᱟᱹᱨᱫᱤ ᱢᱟᱦᱟ, ᱡᱟᱞᱮ ᱢᱟᱦᱟ᱾
ᱦᱮᱸ ᱦᱮᱸ,
ᱩᱢ ᱟᱦᱟ ᱫᱤᱱ ᱫᱚ ᱦᱩᱭᱩᱜ ᱠᱟᱱᱟ, ᱮᱸᱜ ᱩᱢ ᱱᱟᱲᱠᱟᱜ ᱟᱠᱚ ᱩᱱᱦᱤᱞᱳᱜ ᱫᱚ᱾ ᱡᱟᱦᱟᱸ ᱥᱟᱯᱷᱟᱭᱟ ᱩᱱ ᱞᱚᱜ ᱫᱚ᱾ ᱟᱨ ᱟᱹᱭᱩᱵ ᱵᱮᱲᱟ ᱟᱹᱭᱩᱵ ᱞᱮᱱᱠᱷᱟᱱ ᱱᱟᱭᱠᱮ ᱨᱮᱡᱟ ᱠᱚ ᱦᱤᱡᱩᱜ-ᱟ᱾
ᱚ ᱟᱪᱪᱷᱟ ᱦᱮᱸ
ᱩᱸ ᱯᱮᱲᱟ ᱠᱚᱥᱮ ᱟᱹᱛᱩ ᱢᱚᱬᱮ ᱦᱚᱲ ᱠᱚ ᱡᱚᱛᱚ ᱠᱩᱲ ᱦᱚᱯᱚᱱ ᱠᱚᱦᱚᱸ ᱡᱚᱛᱚ ᱠᱚ ᱦᱤᱡᱩᱜ-ᱟ᱾
ᱦᱮᱸ ᱦᱮᱸ,
ᱦᱮᱡ ᱠᱟᱛᱮᱜ ᱱᱚᱸᱰᱮ ᱴᱟᱢᱟᱠ ᱨᱩ ᱛᱮ ᱥᱮᱨᱮᱸᱧ ᱥᱮᱬᱟ ᱨᱮᱜᱮ ᱵᱚᱸᱜᱟ ᱠᱚ ᱟᱬᱜᱚ ᱦᱤᱡᱩᱜ-ᱟ᱾ ᱥᱚᱛᱢ ᱟᱛᱮᱫ ᱟᱨ ᱚᱠᱚᱭ ᱠᱟ ᱠᱟᱛᱮ ᱩᱱᱠᱩ, ᱥᱟᱯᱟᱵ ᱠᱚ ᱛᱟᱦᱮᱸᱱ ᱛᱟᱠᱚᱣᱟ ᱚᱸᱰᱮ ᱜᱮ ᱟᱠᱚᱣᱟᱜ, ᱟᱠᱚᱣᱟᱜ ᱡᱟᱨ ᱡᱳᱨ᱾ ᱥᱟᱯᱟᱵ ᱥᱟᱵ ᱠᱟᱛᱮᱫ ᱜᱮ ᱡᱟᱦᱮᱨ ᱛᱮᱠᱚ ᱪᱟᱞᱟᱜ-ᱟ᱾ ᱡᱮ ᱧᱮᱞ ᱟᱹᱜᱩᱭᱟᱠᱚ ᱱᱟᱭ ᱜᱮᱭᱟ ᱥᱮ ᱱᱟᱯᱟᱭ ᱜᱮᱭᱟ᱾
ᱦᱮᱸ ᱦᱮᱸ᱾
ᱛᱟᱯᱚᱨᱮ ᱦᱮᱡ ᱠᱟᱛᱮᱜ ᱚᱸᱰᱮ, ᱠᱩᱞᱤ ᱠᱩᱞᱤ ᱠᱚᱣᱟ ᱠᱚ ᱡᱮ ᱦᱮᱸᱱᱟᱭ ᱜᱮᱭᱟ ᱥᱮ ᱱᱟᱯᱟᱭ ᱵᱮ ᱥᱮᱢ ᱵᱟᱹᱲᱤᱡ ᱟᱥᱮ ᱵᱟᱝ ᱦᱩᱭᱩᱜ-ᱟ, ᱟᱨ ᱚᱱᱟ ᱠᱩᱞᱤ ᱵᱟᱲᱟ ᱠᱟᱛᱮᱫ ᱨᱚᱠᱚᱢ ᱠᱩᱞᱤ ᱠᱚᱢ ᱵᱷᱟᱜᱮ ᱜᱮᱭᱟ ᱛᱟᱦᱚᱸᱞᱮ ᱩᱱᱠᱩ ᱫᱚ ᱨᱟᱹᱥᱠᱟᱹᱭᱟ ᱠᱚ ᱟᱨᱚ ᱯᱮ ᱮᱷᱲᱟ ᱠᱚ ᱚᱸᱰᱮ ᱮᱱᱮᱡᱟ ᱠᱚ᱾
ᱦᱮᱸ᱾
ᱩᱱᱠᱩ ᱨᱟᱹᱥᱠᱟᱹ ᱵᱟᱲᱟ ᱠᱟᱛᱮᱫ ᱟᱨᱦᱚᱸ ᱩᱱᱠᱩ ᱫᱚ ᱛᱚᱲᱮ ᱥᱩᱛᱟᱹᱢ ᱛᱮ ᱠᱚ ᱟᱲᱜᱳ ᱪᱟᱞᱟᱜ-ᱟ᱾
ᱚ ᱟᱪᱪᱷᱟ᱾
ᱟᱨ ᱩᱱ ᱦᱤᱞᱳᱜ ᱫᱚ, ᱢᱤᱫ ᱜᱷᱟᱹᱲᱤ ᱠᱚ ᱮᱱᱮᱡ ᱛᱮ ᱟᱫᱚ ᱦᱚᱲ ᱡᱚᱛᱚ ᱡᱟᱹᱯᱤᱫ ᱛᱟ ᱟᱨᱚ ᱫᱚᱥᱟᱨ ᱦᱤᱞᱟᱹᱜ ᱫᱚ ᱥᱟᱹᱨᱫᱤ ᱢᱟᱦᱟ᱾
ᱦᱮᱸ᱾
ᱥᱟᱹᱨᱫᱤ ᱢᱟᱦᱟ ᱦᱤᱞᱳᱜ ᱦᱩᱭᱩᱜ ᱠᱟᱱᱟ ᱩᱱ ᱦᱤᱞᱳᱜ ᱦᱚ ᱛᱩᱯᱩ ᱥᱟᱯᱷᱟ ᱠᱟᱛᱮᱜ ᱡᱚᱛᱚ ᱠᱚᱲᱟ ᱦᱚᱯᱚᱱ ᱠᱩᱲᱤ ᱦᱚᱯᱚᱱ ᱥᱮ ᱯᱮᱲᱟ ᱯᱟᱹᱲᱦᱟᱹ ᱠᱚ ᱡᱚᱛᱚ ᱠᱚᱜᱮ, ᱱᱟᱭᱠᱮᱹ ᱨᱟᱪᱟ ᱦᱮᱡ ᱠᱟᱛᱮ, ᱱᱟᱭᱠᱮᱹ ᱤᱫᱤᱭᱮ ᱦᱩᱭᱩᱜ-ᱟ ᱡᱟᱦᱮᱨ ᱛᱮ
ᱦᱮᱸ᱾
ᱱᱟᱭ ᱱᱟᱭᱠᱮᱹ ᱞᱟᱦᱟᱜ ᱟᱭ ᱛᱟᱯᱚᱨᱮ ᱥᱟᱹᱜᱩᱱ ᱴᱷᱤᱞᱤ ᱵᱟᱨᱭᱟ ᱰᱟᱹᱝᱜᱣᱟᱹ ᱠᱚᱲᱟ ᱜᱤᱫᱽᱨᱟᱹ ᱠᱤᱱ ᱜᱚᱸᱜ ᱤᱰᱤᱭᱟ᱾
ᱦᱩᱸ ᱦᱩᱸ᱾
ᱮᱸ ᱮᱱᱮᱡ ᱤᱫᱤᱭᱟ ᱠᱚ ᱠᱩᱲᱤ ᱦᱚᱯᱚᱱ ᱠᱚᱲᱟ ᱦᱚᱯᱚᱱ ᱠᱚ ᱫᱚᱝ ᱤᱫᱤᱭᱟ᱾ ᱩᱞ ᱠᱚ᱾ ᱩᱱ ᱡᱚᱠᱷᱚᱱ ᱦᱚᱸ ᱚᱱᱮ ᱨᱟᱹᱥᱠᱟᱹ ᱛᱮ ᱜᱚᱸᱥᱟᱭ ᱠᱚ ᱠᱚ ᱟᱬᱜᱳ ᱦᱤᱡᱩ ᱛᱚᱲᱮ ᱥᱩᱛᱟᱹᱢ ᱛᱮ ᱩᱱᱠᱩ ᱦᱚᱸ ᱩᱱᱠᱩᱣᱟᱜ ᱯᱷᱟᱥᱴᱵᱟᱸ ᱥᱟᱵ ᱠᱟᱛᱮᱫ ᱡᱟᱦᱮᱸᱨ ᱛᱮᱠᱚ ᱩᱱᱠᱩ ᱠᱚ ᱪᱟᱞᱟᱜ-ᱟ᱾
ᱚ ᱟᱪᱪᱷᱟ᱾
ᱩᱱᱠᱩ ᱪᱟᱞᱟᱜ ᱨᱮ ᱡᱟᱦᱮᱨ ᱛᱮᱠᱚ ᱪᱟᱞᱟᱜ-ᱟ ᱛᱟᱨᱯᱚᱨ ᱚᱸᱰᱮ ᱯᱮ ᱫᱷᱟᱣ ᱠᱚ ᱟᱹᱪᱩᱨᱚᱜ-ᱟ᱾
ᱦᱮᱸ᱾
ᱟᱹᱪᱩᱨ ᱠᱟᱛᱮᱫ ᱯᱩᱡᱟᱹ ᱠᱚ ᱦᱩᱭᱩᱜ-ᱟ ᱚᱸᱰᱮ᱾ ᱥᱤᱢ ᱜᱮᱛᱚ ᱩᱱᱫᱚ ᱩᱱᱠᱩ ᱢᱟᱪᱷᱟ ᱢᱟᱪᱷᱟ ᱠᱚᱫᱚ ᱵᱟᱦᱟ ᱫᱚ ᱵᱟᱠᱚ ᱞᱟᱜᱟᱜ-ᱟ᱾
ᱦᱮᱸ ᱦᱮᱸ᱾
ᱚᱰᱮᱸ ᱯᱩᱡᱟᱹ ᱵᱟᱲᱟ ᱦᱳᱭ ᱠᱟᱛᱮᱫ ᱩᱱᱠᱩ ᱦᱚᱸ ᱜᱚᱴᱟ ᱠᱚ᱾ ᱥᱤᱢᱟᱹᱱ ᱵᱟᱲᱟ ᱠᱟᱛᱮᱫ ᱠᱚᱣᱟ ᱛᱚᱲᱮ ᱥᱩᱛᱟᱹᱢ ᱛᱮ ᱟᱬᱜᱚ ᱪᱟᱞᱟᱣ ᱠᱟᱛᱮ ᱟᱨᱦᱚᱸ ᱚᱱᱠᱟ ᱜᱮ ᱥᱳᱲᱮ ᱵᱟᱲᱟᱭᱟ ᱠᱚ ᱥᱳᱲᱮ ᱠᱚ ᱡᱚᱢ ᱵᱟᱲᱟ ᱠᱟᱛᱮ ᱛᱟᱨᱟ ᱥᱤᱧ ᱵᱮᱲᱟ
ᱦᱮᱸ᱾
ᱡᱚᱛᱚ ᱠᱚᱜᱮ ᱯᱮᱲᱟ ᱠᱚ ᱯᱟᱹᱲᱦᱟᱹ ᱡᱷᱚᱛᱚ ᱜᱮ ᱡᱟᱦᱮᱨ ᱥᱳᱲᱮ ᱡᱚᱢ ᱠᱟᱛᱮᱜ ᱟᱨ ᱚᱱᱠᱟ ᱜᱮ ᱱᱟᱭᱜᱮ ᱟᱹᱜᱩ ᱟᱹᱜᱩᱭ ᱡᱚᱠᱷᱚᱱ ᱦᱚᱸ ᱚᱱᱠᱟ ᱴᱟᱢᱟᱠ ᱨᱩ ᱵᱚᱸᱜᱟ ᱠᱚ ᱦᱤᱡᱩᱜ-ᱟ᱾ ᱦᱮᱡ ᱠᱟᱛᱮᱜ ᱚᱸᱰᱮ ᱯᱮ ᱟᱹᱠᱷᱲᱟ ᱠᱚ ᱮᱱᱮᱡ ᱪᱟ, ᱚᱸᱰᱮ ᱜᱮ ᱤᱭᱟᱹᱨᱮ ᱡᱟᱦᱮᱨ ᱨᱮᱜᱮ ᱟᱹᱜᱩ ᱡᱚᱠᱷ
ᱦᱩᱸ ᱦᱩᱸ᱾
ᱦᱳᱭ ᱡᱚᱠᱷᱚᱱ ᱦᱮᱡ ᱦᱮᱡ ᱛᱮ ᱨᱮ ᱜᱷᱟᱹᱲᱤ ᱯᱚᱨᱮ ᱛᱟᱨᱯᱚᱨᱮ ᱞᱚᱴᱟ ᱫᱟᱜ ᱟᱛᱮ ᱟᱵᱩᱜᱮᱭᱟ ᱱᱟᱭᱠᱮ᱾ ᱵᱟᱦᱟᱭ ᱮᱢᱟ ᱠᱚᱣᱟ᱾
ᱦᱮᱸ᱾
ᱦᱮᱡ ᱠᱟᱛᱮᱜ ᱛᱟᱨᱯᱚᱨᱮ ᱱᱟᱭᱠᱮ ᱨᱟᱪᱟ ᱚᱸᱰᱮ, ᱚᱸᱰᱮ ᱦᱚᱸ ᱯᱮ ᱟᱠᱷᱟᱲᱟ ᱠᱚ ᱟᱹᱪᱩᱨᱚᱜ-ᱟ᱾ ᱟᱴᱩᱯᱟᱛᱮᱫ ᱵᱚᱸᱜᱟ ᱠᱚ ᱨᱟᱹᱥᱠᱟᱹ ᱵᱟᱲᱟᱭᱟ᱾ ᱨᱟᱹᱥᱠᱟᱹ ᱵᱟᱲᱟ ᱠᱟᱛᱮᱫ ᱛᱟᱨᱯᱚᱨᱮ ᱩᱱᱠᱩ ᱟᱨᱦᱚᱸ ᱠᱟᱛᱮᱠ ᱠᱚ ᱫᱚ ᱠᱚ ᱟᱬᱜᱚ ᱪᱟᱜᱼᱟ᱾
ᱳ ᱟᱪᱪᱷᱟ
ᱟᱨ ᱟᱨᱦᱚᱸ ᱩᱱ ᱦᱤᱞᱳᱜ ᱫᱚ ᱢᱤᱫ ᱧᱤᱫᱟᱹ ᱩᱱ ᱦᱤᱞᱳᱜ ᱫᱚ᱾ ᱱᱟᱭᱠᱮ ᱠᱚᱢ ᱵᱤᱫᱟᱹ ᱵᱟᱲᱟ ᱠᱟᱛᱮᱫ ᱦᱮᱸ ᱟᱨ ᱡᱟᱲᱤ ᱢᱟ ᱦᱩᱭᱩᱜ ᱠᱟᱱᱟ ᱡᱚᱛᱚᱼᱼ ᱥᱮ ᱵᱟᱹᱦᱩ ᱥᱮ ᱢᱟᱢᱟᱭᱩ ᱥᱮ ᱡᱟᱦᱟᱸᱟᱭ ᱞᱟᱸᱫᱟ ᱜᱟᱱᱚᱜ ᱦᱚᱲᱜᱮ᱾
ᱦᱮᱸ᱾
ᱞᱟᱱᱫᱟᱸ ᱜᱟᱱᱚᱜ ᱦᱚᱲ ᱜᱮ ᱩᱱᱠᱩ ᱥᱮᱛᱟᱜ ᱨᱮ... ᱮ ᱦᱟᱸᱰᱤ ᱠᱷᱚᱭ ᱠᱷᱚᱭ ᱛᱮ ᱫᱟᱜ ᱠᱚ ᱫᱩᱞ ᱡᱚᱝ-ᱟ᱾ ᱨᱟᱹᱥᱠᱟᱹᱠᱚ ᱩᱞᱩᱜᱼᱟ ᱟᱨᱚᱠᱚ ᱮᱱᱮᱡᱟ ᱩᱱ ᱦᱤᱞᱳᱜ ᱥᱮᱛᱟᱜ ᱨᱮ᱾
ᱦᱮᱸ
ᱟᱥᱮᱜ ᱦᱚᱸ ᱚᱱᱠᱟ ᱜᱮ ᱦᱩᱭᱩᱜ-ᱟ᱾
ᱚ ᱟᱪᱪᱷᱟ ᱛᱚ ᱟᱹᱰᱤ ᱱᱟᱯᱟᱭ ᱠᱟᱛᱷᱟ ᱵᱤᱱ ᱩᱸ ᱞᱟᱹᱭ ᱠᱮᱫᱼᱟ᱾
ᱟᱯᱮ ᱥᱮᱜ ᱪᱮᱫ ᱪᱮᱫ ᱜᱮ ᱦᱩᱭᱩᱜ ᱜᱮᱭᱟ ᱵᱟᱦᱟ, ᱢᱟᱜ ᱢᱚᱬᱮ ᱚᱱᱟ ᱠᱚᱜᱮ ᱦᱩᱭᱩᱜ ᱜᱮᱭᱟ᱾
ᱚ ᱦᱮᱸ ᱟᱞᱮ ᱥᱮᱫ ᱫᱚ ᱮᱱᱟᱹᱠᱷᱟᱱ ᱵᱟᱦᱟ ᱢᱟᱜᱢᱚᱬᱮ ᱠᱚᱫᱚ ᱦᱩᱭᱩᱜ ᱜᱮᱭᱟ ᱟᱫᱚ ᱚᱱᱟ ᱠᱷᱟᱱ ᱚᱱᱠᱟᱼᱼᱼ ᱥᱚᱢᱚᱭ ᱨᱮᱦᱚᱸ ᱛᱚ ᱟᱹᱞᱤᱧ ᱠᱟᱹᱴᱤᱡᱼᱼ ᱱᱚᱣᱟ ᱵᱟᱭᱨᱮ ᱨᱮ ᱛᱟᱦᱮᱸ ᱠᱷᱟᱹᱛᱤᱨ ᱛᱮᱜᱮ ᱚᱲᱟᱜ ᱠᱚᱫᱚ ᱚᱱᱠᱟ ᱥᱳᱢᱚᱭ ᱠᱚᱨᱮ ᱫᱚ ᱪᱟᱞᱟᱜ ᱞᱤᱧ ᱪᱮᱥᱴᱟ ᱟᱠᱟᱫ ᱨᱮᱦᱚᱸ ᱱᱟᱜᱷ ᱠᱷᱟᱱ ᱵᱟᱝᱞᱤᱧ ᱪᱟᱞᱟᱣ ᱫᱟᱲᱮᱭ ᱟᱠᱟᱱᱟ᱾
ᱟᱹᱞᱤᱧ ᱦᱚᱸ ᱵᱟᱹᱞᱤᱧ ᱛᱟᱸᱦᱮᱱ ᱠᱟᱱ ᱜᱮᱭᱟ ᱵᱟᱦᱟ ᱢᱟᱜ ᱢᱚᱬᱮ ᱠᱚᱨᱮᱞᱤᱧ᱾ ᱞᱟᱹᱭ ᱟᱹᱞᱤᱧ ᱠᱷᱟᱱ ᱠᱚ ᱦᱤᱡᱩᱜ ᱜᱮᱭᱟᱞᱤᱧ ᱚᱲᱟᱜ ᱨᱮᱱᱟᱜ ᱫᱚ ᱚᱲᱟᱜ ᱠᱚᱨᱮ ᱟᱹᱛᱳ ᱨᱮᱱᱟᱜ ᱫᱚᱦᱚᱸ ᱦᱩᱭᱩᱜ ᱜᱮᱭᱟ᱾
ᱦᱮᱸ ᱦᱮᱸ᱾
ᱩᱱ ᱫᱚᱞᱤᱧ ᱦᱤᱡᱩᱜ ᱜᱮᱭᱟ ᱵᱟᱭᱨᱮ ᱨᱮᱱᱟᱜ ᱫᱚ ᱵᱟᱹᱞᱤᱧ ᱦᱤᱡᱩᱜ ᱜᱮᱭᱟ, ᱟᱫᱚ ᱟᱛᱩ ᱠᱚᱨᱮᱱᱟᱜ ᱦᱩᱭ ᱞᱮᱱᱟ ᱟᱞᱮ ᱟᱹᱛᱩ ᱨᱮᱱᱟᱜ ᱦᱩᱭ ᱞᱮᱱᱠᱷᱟᱱ ᱩᱱ ᱫᱚᱤᱧ ᱦᱤᱡᱩᱜ ᱜᱮᱭᱟ ᱚᱱᱟ ᱠᱚᱦᱚᱸ ᱧᱮᱞ ᱥᱮᱬᱟ ᱠᱟᱜ ᱠᱷᱟᱱ
ᱦᱮᱸ ᱦᱮᱸ ᱧᱮᱞ ᱥᱮᱬᱟ ᱫᱚ ᱟᱹᱰᱤ ᱜᱮ ᱵᱷᱟᱜᱮᱭᱟ᱾ ᱟᱫᱚ ᱱᱚᱣᱟ ᱫᱚ ᱟᱵᱚᱣᱟᱜ ᱠᱟᱱᱟ ᱢᱟᱱᱮ ᱡᱷᱚᱛᱚ ᱟᱵᱚᱣᱟᱜ ᱤᱭᱟᱹ ᱥᱮᱨᱣᱟ ᱨᱮᱱᱟᱜ ᱠᱟᱱᱟ ᱥᱮ᱾
ᱯᱚᱨᱮ ᱛᱮ᱾ ᱯᱚᱨᱮ ᱥᱮ ᱡᱟᱦᱟᱸᱭ ᱵᱟᱝ ᱵᱟᱰᱟᱭ ᱦᱚᱲ ᱡᱫᱤ ᱠᱩᱞᱤ ᱵᱤᱱᱟᱭ᱾ ᱜᱤᱫᱽᱨᱟᱹ ᱠᱚ ᱦᱩᱭᱩᱜ ᱠᱟᱱᱟ ᱛᱚ ᱜᱤᱫᱽᱨᱟᱹ ᱠᱚ ᱡᱩᱫᱤ᱾ ᱠᱩᱞᱤ ᱵᱤᱱᱟ ᱠᱚ ᱟᱹᱵᱤᱱ ᱱᱚᱣᱟ ᱜᱮ ᱡᱩᱫᱤ ᱵᱟᱵᱤᱱ ᱵᱟᱲᱟᱭᱟ ᱦᱮᱸ ᱩᱱᱠᱩ ᱟᱫᱚ ᱩᱱᱠᱩ ᱦᱚᱸ ᱵᱟᱠᱚ ᱥᱮᱬᱟ ᱫᱟᱲᱮᱭᱟᱜᱼᱟ᱾
ᱛᱚ ᱟᱹᱵᱤᱱ ᱥᱟᱶ ᱠᱟᱛᱷᱟ ᱠᱟᱛᱮ ᱟᱹᱰᱤ ᱵᱮᱥ ᱞᱤᱧ ᱵᱩᱡᱷᱟᱹᱣ ᱠᱮᱫᱼᱟᱮ ᱟᱹᱰᱤ ᱟᱭᱢᱟ ᱠᱟᱛᱷᱟ ᱡᱟᱦᱟᱸ ᱵᱟᱝᱞᱤᱧ ᱵᱟᱲᱟᱭ ᱛᱟᱦᱮᱸᱜ ᱚᱱᱟ ᱵᱤᱱ ᱞᱟᱹᱭ ᱥᱚᱫᱚᱨ ᱠᱮᱫᱟ᱾
ᱦᱩᱸᱦᱩᱸ
ᱛᱚ ᱴᱷᱤᱠ ᱜᱮᱭᱟ ᱢᱟ ᱫᱚᱦᱚᱭᱮᱫᱼᱟ ᱞᱤᱧ᱾